ᱦᱮᱸ ᱡᱚᱦᱟᱨ ᱜᱮ ᱵᱚᱠᱚᱧ ᱡᱚᱦᱟᱨ ᱜᱮ ᱚ ᱤᱧᱟᱹᱜ ᱨᱚᱲ ᱠᱚ ᱵᱮᱥ ᱜᱮ ᱟᱸᱡᱚᱢ ᱧᱟᱢᱚᱜ ᱠᱟᱱᱟ ᱛᱚ?
ᱦᱩᱸ ᱦᱩᱸ ᱟᱸᱡᱚᱢ ᱧᱟᱢᱚᱜ ᱠᱟᱱ ᱜᱮᱭᱟ ᱫᱟ
ᱦᱳᱭ ᱵᱚᱠᱚᱧ ᱟᱫᱚ ᱦᱳᱭ ᱟᱫᱚ ᱵᱚᱠᱟᱧ ᱮᱱᱟᱝ ᱦᱟᱸᱜ ᱡᱟᱦᱟᱸ ᱦᱟᱹᱠᱩ ᱠᱚ ᱤᱫᱤ ᱠᱟᱛᱮᱜ ᱞᱟᱝ ᱨᱚᱯᱚᱲᱚᱜ ᱠᱟᱱ ᱜᱮ ᱛᱟᱦᱮᱸᱫ ᱟᱫᱚ ᱟᱞᱮ ᱦᱚᱸ ᱚᱲᱟᱜ ᱨᱮᱱᱟᱜ ᱫᱚ ᱚᱱᱠᱟ ᱯᱩᱠᱷᱨᱤ ᱠᱚᱫᱚ ᱵᱟᱹᱱᱩᱜ ᱠᱟᱫ ᱛᱟᱞᱮᱭᱟ ᱮᱱ ᱛᱟᱭᱱᱚᱢ ᱫᱟᱨᱟᱢᱤᱧ ᱩᱭᱦᱟᱹᱨ ᱡᱚᱜ ᱠᱟᱱᱟ ᱡᱮ ᱵᱟᱝ ᱢᱤᱫᱴᱮᱱᱜᱟᱱ ᱯᱩᱠᱷᱨᱤ ᱫᱚ ᱟᱞᱮ ᱦᱚᱸ ᱵᱟᱲᱜᱮ ᱦᱚᱪᱚᱭᱟ ᱦᱟᱹᱠᱩ ᱠᱚ ᱟᱲᱟᱜ ᱠᱟᱠᱚ ᱦᱩᱭᱩᱜ-ᱟ ᱦᱮᱸ ᱱᱤᱛᱚᱜ ᱢᱟ ᱧᱮᱞᱚᱜ ᱠᱟᱱᱟ ᱥᱤᱢ ᱠᱚᱦᱚᱸ ᱚᱱᱠᱟ ᱞᱮᱠᱟ ᱵᱟᱠᱚ ᱵᱟᱹᱲᱚᱜ ᱠᱟᱱᱟ ᱥᱤᱢ ᱠᱚᱦᱚᱸ ᱨᱳᱜ ᱠᱚ ᱧᱟᱢᱮᱫ ᱠᱚ ᱛᱮ ᱠᱚ ᱜᱩᱡᱩᱜ ᱠᱟᱱᱟ ᱠᱟᱱᱟ ᱟᱫᱚ ᱯᱮᱲᱟ ᱠᱚᱠᱚ ᱦᱮᱡ ᱞᱮᱠᱷᱟᱱ ᱫᱚ ᱦᱩᱸ ᱵᱚᱭᱞᱟᱨ ᱡᱤᱞ ᱠᱚᱜᱮ ᱠᱤᱨᱤᱧ ᱠᱟᱛᱮᱫ ᱟᱹᱜᱩ ᱦᱩᱭᱩᱜ ᱠᱟᱱᱟ ᱢᱮᱱᱠᱷᱟᱱ ᱚᱲᱟᱜ ᱠᱚᱨᱮ ᱦᱚᱸ ᱡᱩᱫᱤ ᱯᱩᱠᱷᱤᱨᱤ ᱠᱚ ᱠᱚ ᱛᱟᱦᱮᱱᱟ ᱛᱟᱦᱚᱞᱮ ᱦᱟᱹᱠᱩ ᱠᱚ ᱟᱲᱟᱜ ᱠᱟᱠᱚ ᱞᱮᱠᱷᱟᱱ ᱫᱚ ᱡᱟᱦᱟᱸ ᱛᱤᱥ ᱨᱮ ᱯᱮᱲᱟ ᱠᱚᱠᱚ ᱦᱮᱡ ᱞᱮᱱᱠᱷᱟᱱ ᱫᱚ ᱦᱮᱸ ᱦᱟᱹᱠᱩ ᱠᱚᱜᱮ ᱞᱚᱜᱚᱱ ᱞᱚᱜᱚᱱ ᱥᱟᱵ ᱠᱟᱛᱮᱫ ᱩᱛᱩ ᱜᱚᱫᱟᱜ ᱠᱚᱣᱟ᱾
ᱦᱮᱸ ᱟᱫᱚ ᱢᱟᱱᱮ ᱯᱩᱠᱷᱨᱤ ᱠᱷᱟᱡ ᱫᱚ ᱵᱷᱟᱜᱮᱭᱟ ᱦᱟᱹᱠᱩ ᱪᱟᱥ ᱫᱚ ᱯᱩᱠᱷᱨᱤ ᱛᱟᱨ ᱫᱚ ᱵᱷᱟᱜᱮᱭᱟ ᱟᱫᱚ ᱮᱢᱱᱤ ᱛᱚ ᱡᱮ ᱢᱟᱱᱮ ᱯᱮᱲᱟ ᱯᱟᱹᱲᱣᱨᱟᱹ ᱠᱷᱚᱱ ᱞᱚᱦᱚᱜ ᱟᱫᱚ ᱢᱟᱱᱮ ᱫᱚ ᱡᱤᱞ ᱞᱟᱛᱟᱣ ᱵᱟᱝ ᱦᱩᱭᱩᱜ-ᱟ᱾ ᱟᱫᱚ ᱟᱱᱮ ᱯᱩᱠᱷᱨᱤ ᱥᱩᱨ ᱨᱮ ᱢᱮᱱᱟᱜ ᱟᱫᱚ ᱦᱟᱹᱠᱩᱢ ᱥᱟᱵ ᱠᱮᱫ ᱠᱚᱣᱟ ᱩᱱᱠᱩ ᱜᱮᱢ ᱩᱛᱩᱣᱟᱜ ᱠᱚᱜᱮᱭᱟ ᱟᱨ ᱵᱟᱠᱷᱟᱱ ᱡᱩᱫᱤ ᱯᱮᱲᱟ ᱯᱟᱹᱲᱭᱟᱹ ᱛᱟᱦᱮᱱ ᱢᱟ ᱢᱤᱛ ᱫᱤᱱ ᱠᱚ ᱛᱟᱦᱮᱱ ᱢᱟ ᱟᱫᱚ ᱦᱟᱹᱠᱩ ᱡᱚᱢ ᱡᱩᱫᱤ ᱥᱟᱱᱟᱭᱮᱫ ᱠᱚᱜᱮ ᱟᱨ ᱥᱮᱭ ᱵᱟᱡᱟᱨ ᱨᱮᱱ ᱦᱟᱹᱠᱩ ᱫᱚ ᱛᱤᱥᱨᱮᱱᱪᱚᱝ ᱦᱟᱹᱠᱩ ᱠᱚ ᱫᱚᱦᱚ ᱠᱟᱜ ᱜᱮᱭᱟ ᱵᱚᱨᱚᱵ ᱨᱮ ᱟᱫᱚ ᱩᱱᱠᱩ ᱦᱟᱹᱠᱩ ᱡᱚᱢ ᱫᱚ ᱵᱟᱝ ᱦᱚᱸ ᱴᱷᱤᱠ ᱜᱮᱭᱟ ᱵᱚᱨᱚᱯ ᱨᱮᱱ ᱛᱤᱥ ᱨᱮᱱᱪᱚ ᱦᱟᱹᱠᱩ ᱠᱚ ᱛᱟᱦᱮᱱ ᱜᱮᱭᱟ ᱟᱫᱚ ᱦᱟᱹᱠᱩ ᱪᱟᱥ ᱞᱮᱠᱷᱟᱱ ᱫᱚ ᱟᱨᱚ ᱢᱟᱱᱮ ᱩᱱᱠᱩᱣᱟᱜ ᱠᱚ ᱴᱟᱴᱠᱟ ᱦᱟᱠᱩᱜᱮᱢ ᱩᱛᱩ ᱟᱠᱚᱜᱮᱭᱟ ᱚᱱᱟ ᱫᱚ ᱴᱷᱤᱠ ᱴᱷᱟᱠ ᱜᱮ ᱵᱷᱟᱜᱮ ᱜᱮ ᱵᱩᱡᱷᱟᱹᱜ ᱜᱮᱭᱟ ᱟᱫᱚ
ᱦᱮᱸ ᱦᱮ ᱚᱱᱟ ᱵᱟᱡᱟᱨ ᱠᱚᱨᱮ ᱦᱟᱴ, ᱵᱟᱡᱟᱨ, ᱠᱚ ᱠᱚᱨᱮ ᱡᱟᱦᱟᱸᱭ ᱦᱟᱹᱠᱩ ᱠᱚᱠᱚ ᱟᱠᱷᱨ ᱠᱚᱣᱟ ᱦᱟᱴ ᱵᱟᱡᱟᱨ ᱠᱚᱨᱮ ᱩᱱᱠᱩ ᱢᱟᱛᱚᱟᱸᱜ ᱵᱚᱨᱚᱯ ᱠᱚᱨᱮ ᱠᱚ ᱫᱚᱦᱚ ᱠᱚᱣᱟ ᱠᱚ ᱠᱷᱚᱱᱟ ᱛᱤᱥ ᱫᱤᱱ ᱦᱟᱠᱩ ᱪᱚᱝ ᱦᱟᱸᱜᱮᱸ ᱰᱟᱴᱠᱟ ᱦᱟᱹᱠᱩ ᱠᱚ ᱫᱚᱝ ᱠᱟᱫᱟ ᱵᱟᱠᱚ ᱟᱠᱷᱟᱨᱤᱧ ᱠᱚᱣᱟ ᱛᱚ ᱟᱫᱚ ᱡᱚᱢ ᱞᱮᱠᱷᱟᱱ ᱫᱚ ᱩᱱᱠᱩ ᱦᱚᱸ ᱚᱱᱠᱟ ᱥᱟᱫ ᱫᱚ ᱵᱟᱠᱚ ᱵᱩᱡᱷᱟᱹᱜ ᱠᱟᱱ ᱜᱮᱭᱟ ᱦᱮᱸ ᱟᱨ ᱢᱮᱱᱠᱷᱟᱱ ᱚᱲᱟᱜ ᱠᱚᱨᱮ ᱚᱲᱟᱜ ᱯᱩᱠᱷᱨᱤ ᱨᱮᱱ ᱜᱮ ᱡᱩᱫᱤ ᱦᱟᱹᱠᱩᱢ ᱥᱟᱵ ᱠᱚᱣᱟ ᱩᱱᱠᱩ ᱫᱚ ᱴᱟᱴᱟᱠᱟ ᱦᱟᱹᱠᱩᱢ ᱡᱚᱢ ᱠᱮᱫ ᱠᱚᱣᱟ ᱚᱱᱟ ᱫᱚ ᱡᱚᱢ ᱨᱮᱦᱚᱸ ᱥᱟᱫ ᱵᱷᱟᱹᱜᱤ ᱵᱩᱡᱷᱟᱹᱜ-ᱟ ᱟᱨ ᱱᱮᱦᱚᱲ ᱦᱚᱲ ᱯᱩᱠᱷᱨᱤ ᱦᱚᱸ ᱴᱷᱠᱟ ᱚᱱᱠᱟ ᱫᱚ ᱟᱨ ᱱᱤᱛᱚᱜ ᱥᱤᱢ ᱦᱚᱸ ᱚᱱᱠᱟ ᱞᱮᱠᱟ ᱫᱚ ᱵᱟᱠᱚ ᱵᱟᱹᱲᱚᱜ ᱠᱟᱱᱟ ᱥᱮ ᱵᱟᱹᱲᱟᱹᱜ ᱠᱟᱱ ᱨᱮᱦᱚᱸ ᱨᱳᱜ ᱠᱚ ᱨᱳᱜ ᱠᱚ ᱧᱟᱢᱮᱫ ᱠᱟᱱᱟᱣᱟ ᱚᱠᱟ ᱜᱩᱡᱩᱜ ᱠᱟᱱᱟ ᱠᱚ ᱵᱟᱠᱷᱟᱱ ᱫᱚ ᱥᱤᱢ ᱜᱚᱡᱩ ᱠᱚᱱᱟ ᱠᱚ ᱵᱟᱹᱠᱷᱟᱱ ᱫᱚ ᱥᱤᱢ ᱠᱚᱠᱚ ᱵᱟᱬ ᱞᱮᱠᱷᱟᱱ ᱥᱤᱢ ᱠᱚᱠᱚ ᱛᱟᱦᱮᱸ ᱞᱮᱠᱷᱟᱱ ᱫᱚ ᱯᱮᱲᱟ ᱠᱚᱠᱚ ᱦᱮᱡ ᱞᱮᱠᱷᱟᱱ ᱫᱚ ᱥᱤᱢ ᱠᱚᱢ ᱜᱚᱡ ᱜᱚᱫᱟᱜ ᱠᱚᱣᱟ ᱟᱞᱮ ᱚᱲᱟᱜ ᱨᱮᱦᱚᱸ ᱥᱤᱢ ᱫᱚ ᱵᱷᱟᱜᱤ ᱜᱮ ᱠᱚ ᱵᱟᱹᱲᱚᱜ ᱛᱟᱦᱮᱸᱫ ᱵᱟᱹᱲ ᱫᱚ ᱠᱟᱹᱵᱟᱹᱲᱚᱜ ᱜᱮᱭᱟ ᱦᱮᱸ ᱟᱹᱰᱤ ᱥᱟᱸᱜᱮ ᱥᱤᱢ ᱜᱮᱠᱚ ᱛᱟᱦᱮᱱᱟ ᱟᱛᱳ ᱨᱮᱫᱚ ᱟᱞᱮᱨᱮᱱ ᱵᱟᱹᱲᱛᱤ ᱥᱤᱢ ᱫᱚᱠᱚ ᱛᱟᱦᱮᱱ ᱜᱮᱭᱟ ᱱᱚᱜ-ᱚᱭ ᱥᱟᱹᱲᱤ ᱛᱩᱯᱩᱫ ᱠᱚ ᱡᱟᱦᱟᱸᱭ ᱠᱚᱠᱚ ᱦᱟᱣᱥᱤ ᱦᱮᱱᱟᱜ ᱠᱚᱣᱟ ᱟᱞᱮ ᱚᱲᱟᱜ ᱨᱮᱫᱚ ᱚᱱᱠᱟ ᱥᱟᱹᱲᱤ ᱠᱚᱦᱚᱸ ᱵᱷᱟᱜᱤ ᱜᱮᱠᱚ ᱛᱟᱦᱮᱱ ᱜᱮᱭᱟ ᱛᱚ ᱰᱷᱮᱨ ᱜᱮᱠᱚ ᱛᱟᱦᱮᱱ ᱜᱮᱭᱟ ᱠᱷᱟᱹᱛᱤᱨ ᱠᱤᱨᱤᱧ ᱤᱫᱤ ᱠᱚᱜᱮᱭᱟᱠᱚ ᱟᱞᱮ ᱦᱚᱸ ᱥᱟᱹᱲᱤ ᱠᱚᱫᱚᱞᱮ ᱟᱠᱷᱨᱤᱧ ᱠᱚᱜᱮᱭᱟ ᱛᱩᱯᱚᱫ ᱥᱟᱹᱰᱤ ᱠᱚ᱾ ᱟᱫᱚ ᱱᱤᱛᱚᱜ ᱫᱚ ᱱᱮᱛᱟᱨ ᱫᱚ ᱧᱮᱞᱚᱜ ᱠᱟᱱᱟ ᱵᱟᱹᱲᱛᱤ ᱨᱳᱜᱽ ᱧᱟᱢᱮᱫ ᱠᱚ ᱵᱟᱠᱚ ᱛᱟᱦᱮᱱ ᱠᱟᱱᱟ ᱦᱮᱸ ᱜᱚᱡ ᱪᱟᱵᱟᱜ ᱠᱟᱱᱟ ᱠᱚ᱾
ᱦᱮᱸ ᱦᱮᱸ᱾
ᱟᱯᱮ ᱫᱚ ᱛᱟᱦᱚᱞᱮ ᱵᱚᱠᱚᱧ ᱥᱤᱢ ᱠᱚᱫᱚ ᱯᱮ ᱪᱟᱥᱮᱫ ᱠᱚᱣᱟ ᱥᱮ ᱵᱟᱝᱟ ᱥᱤᱢ ᱠᱚ ᱢᱮᱨᱚᱢ ᱠᱚ ᱵᱷᱤᱲᱤ ᱠᱚ ᱥᱩᱠᱨᱤ ᱠᱚ ᱚᱱᱠᱟ ᱫᱚᱦᱚ
ᱦᱮᱸ ᱦᱮᱸ ᱫᱟᱫᱟ ᱛᱚ ᱥᱩᱠᱨᱤ ᱠᱚᱫᱚ ᱛᱟᱯ ᱚᱱᱮ ᱦᱩᱭᱩᱜ ᱠᱟᱱᱟ ᱵᱷᱮᱲᱟ ᱛᱟᱯᱚᱨᱮ ᱢᱮᱨᱚᱢ ᱠᱚᱫᱚ᱾ ᱛᱟᱯᱚᱨᱮ ᱥᱤᱢ ᱠᱚᱫᱚ ᱦᱚᱞᱮ ᱫᱚᱦᱚ ᱠᱟᱜ ᱠᱚᱣᱟ ᱪᱟᱥ ᱞᱟᱹᱜᱤᱫ ᱫᱚ ᱪᱟᱥ ᱞᱟᱹᱜᱤᱫ ᱫᱚ ᱢᱮᱱᱟᱜ ᱜᱮᱭᱟ᱾ ᱟᱫᱚ ᱥᱩᱠᱨᱤ ᱫᱚ ᱥᱩᱠᱨᱤ ᱠᱚᱫᱚ ᱡᱟᱹᱥᱛᱤ ᱨᱚᱠᱚᱢ ᱫᱚ ᱡᱚᱢ ᱦᱚᱪᱚ ᱵᱟᱝ ᱨᱮᱦᱚᱸ ᱫᱚ ᱜᱟᱱᱚᱜ ᱜᱮᱭᱟ ᱥᱤᱢ ᱫᱚ ᱨᱳᱜ ᱴᱳᱜ ᱦᱤᱡᱩᱜ ᱜᱮᱭᱟ ᱥᱮ ᱟᱹᱰᱤ ᱨᱚᱠᱚᱢ ᱨᱳᱜ ᱛᱟᱯᱚᱨᱮ ᱚᱱᱮ ᱡᱩᱫᱤ ᱵᱟᱭᱪᱟᱱᱥ ᱢᱟᱱᱮ ᱡᱟᱦᱟᱸᱭᱤᱡ ᱢᱤᱫᱴᱮᱱ ᱥᱤᱢᱤᱡ ᱜᱮ ᱢᱟᱱᱮ ᱡᱤᱣᱤ ᱮᱱᱟᱭ ᱜᱚᱡ ᱮᱱᱟᱭ ᱟᱫᱚ ᱚᱱᱟ ᱡᱮᱞ ᱡᱩᱫᱤ ᱠᱮᱪ ᱪᱩᱞᱩᱝ ᱠᱚ ᱪᱟᱯᱟᱫ ᱜᱤᱰᱤᱭᱟᱠᱚ ᱛᱟᱦᱚᱞᱮ ᱫᱚ ᱡᱷᱚᱛᱟ ᱥᱤᱢ ᱠᱚ ᱜᱚᱡ ᱪᱟᱵᱟᱜ ᱜᱮᱭᱟ ᱚᱱᱟ ᱨᱳᱜ ᱟᱫᱚ ᱟᱞᱮ ᱚᱱᱟᱛᱮ ᱚᱱᱟ ᱠᱷᱟᱹᱛᱤᱨ ᱛᱮ ᱟᱞᱮ ᱥᱮᱫ ᱫᱚ ᱥᱤᱢ ᱠᱚᱫᱚ ᱵᱟᱠᱚ ᱵᱟᱧᱪᱟᱜ ᱜᱮᱭᱟ᱾ ᱨᱳᱜ ᱠᱷᱟᱹᱛᱤᱨ ᱛᱮᱜᱮ ᱟᱨ ᱢᱮᱨᱚᱢ ᱠᱚᱫᱚᱞᱮ ᱪᱟᱥ ᱵᱟᱲᱟ ᱠᱚᱜᱮᱭᱟ ᱢᱮᱨᱚᱢ ᱠᱚᱫᱚ ᱥᱳᱨ ᱠᱨᱮᱵᱤᱨ ᱠᱚᱨᱮᱱᱟᱜᱮ ᱟᱫᱚ ᱟᱹᱛᱤᱧ ᱠᱚᱫᱚ᱾ ᱦᱮ ᱚᱵᱷᱟᱵ ᱵᱟᱹᱱᱩᱜ ᱛᱟᱠᱚᱣᱟ ᱢᱮᱨᱚᱢᱟᱜ ᱫᱚ ᱵᱚᱞᱛᱮ ᱜᱮᱞᱮ ᱡᱮ᱾ ᱫᱟᱫᱟ ᱛᱟᱦᱚᱞᱮ ᱟᱯᱮ ᱫᱚ ᱰᱟᱝᱨᱤ ᱠᱟᱰᱟ ᱠᱚᱫᱚ ᱯᱮ ᱪᱟᱥ ᱠᱚᱣᱟ ᱥᱮ ᱵᱟᱝ?
ᱮᱜ ᱰᱟᱝᱨᱤ ᱰᱟᱝᱨᱤ ᱠᱚᱫᱚ ᱚᱲᱟᱜ ᱨᱮ ᱥᱤᱭᱳᱜ ᱰᱟᱝᱨᱤ ᱜᱮ ᱵᱟᱨᱭᱟ ᱦᱮᱱᱟᱜ ᱠᱤᱱ ᱛᱟᱞᱮᱭᱟ᱾ ᱟᱨ ᱵᱟᱠᱷᱟᱱ ᱫᱚ ᱚᱱᱠᱟ ᱜᱟᱹᱭ ᱠᱚᱫᱚ ᱚᱱᱠᱟ ᱫᱚ ᱜᱚᱴ ᱰᱟᱝᱨᱤ ᱠᱚᱫᱚ ᱵᱟᱞᱮ ᱫᱚᱦᱚ ᱟᱠᱟᱜ ᱠᱚᱣᱟ᱾ ᱩᱱᱠᱩ ᱥᱤᱢ ᱠᱚᱫᱚ ᱥᱤᱢ ᱠᱚᱦᱚᱸ ᱰᱷᱮᱨ ᱜᱮ ᱦᱮᱱᱟᱜ ᱠᱚ ᱛᱟᱞᱮᱭᱟ᱾ ᱮ ᱟᱹᱰᱤᱜᱟᱱ ᱜᱮᱠᱚ ᱵᱟᱹᱲ ᱠᱟᱱᱟ ᱦᱩᱸ ᱱᱤᱭᱟᱹ ᱫᱷᱟᱣ ᱦᱚᱸᱠᱚ ᱵᱟᱹᱲ ᱠᱟᱱᱟ ᱢᱤᱫ ᱡᱚᱠᱷᱟᱡ ᱢᱟᱲᱟᱝ ᱫᱷᱟᱣ ᱠᱚ ᱵᱟᱹᱲ ᱞᱮᱱ ᱛᱟᱸᱦᱮᱫ ᱰᱷᱮᱨ ᱜᱮ ᱥᱤᱢ ᱠᱚ ᱛᱟᱦᱮᱸ ᱠᱟᱱ ᱜᱮᱛᱟ ᱞᱮᱭᱟ᱾ ᱦᱮᱸ ᱟᱨ ᱩᱱᱠᱩ ᱫᱚ ᱨᱳᱜᱽ ᱠᱚ ᱧᱟᱢ ᱠᱮᱫ ᱠᱟᱛᱮ ᱠᱚ ᱜᱚᱡ ᱟᱠᱟᱱᱟ ᱱᱤᱭᱟᱹ ᱫᱷᱟᱹᱣ ᱦᱟᱯᱮ ᱥᱮ ᱦᱟᱸᱜ᱾ ᱥᱤᱢ ᱵᱷᱟᱜᱤ ᱜᱮᱠᱚ ᱵᱟᱹᱲ ᱟᱠᱟᱱᱟ ᱵᱟᱹᱲ ᱫᱚ ᱱᱤᱭᱟᱹ ᱫᱷᱟᱣ ᱦᱟᱸᱜ ᱟᱫᱚ ᱠᱚ ᱜᱚᱡ ᱟᱫᱤᱜ-ᱟ ᱥᱮ ᱪᱮᱫ ᱦᱟᱜ ᱚᱱᱟᱜᱮ ᱦᱟᱜ ᱦᱩᱸ ᱵᱟᱠᱷᱟᱱ ᱫᱚ ᱱᱚᱜ-ᱚᱭ ᱥᱩᱠᱨᱤ ᱦᱚ ᱢᱤᱫ ᱵᱟᱨᱭᱟ ᱞᱮ ᱫᱚᱦᱚ ᱟᱠᱟᱫ ᱠᱤᱱᱟ᱾ ᱦᱮᱸ ᱢᱮᱨᱚᱢ ᱠᱚᱫᱚ ᱦᱟᱜ ᱟᱞᱮ ᱫᱚ ᱵᱟᱞᱮ ᱫᱚᱦᱚ ᱠᱟᱜ ᱦᱳᱭ ᱢᱮᱱᱠᱷᱟᱱ ᱟᱞᱮ ᱟᱹᱛᱩ ᱠᱚᱨᱮ ᱫᱚ ᱟᱹᱰᱤ ᱜᱟᱱ ᱦᱚᱲᱜᱮ ᱱᱚᱝᱠᱟ ᱢᱮᱨᱚᱢ ᱠᱚ ᱰᱟᱝᱨᱤ ᱠᱚ ᱰᱷᱮᱨ ᱰᱷᱮᱨ ᱠᱚ ᱫᱚᱦᱚ ᱠᱟᱣᱱᱟ ᱟᱫᱚ ᱩᱱᱠᱩ ᱫᱚᱠᱚ ᱜᱩᱯ ᱠᱚᱣᱟ ᱛᱚ ᱜᱩᱯᱤ ᱦᱚᱲ ᱦᱚᱸ ᱦᱮᱱᱟᱜ ᱠᱚᱣᱟ ᱟᱨ ᱟᱞᱮ ᱫᱚ ᱚᱱᱠᱟ ᱞᱮᱠᱟ ᱜᱩᱯᱤ ᱦᱚᱲ ᱠᱚᱦᱚᱸ ᱵᱟᱹᱱᱩᱜ ᱠᱚ ᱛᱟᱞᱮᱭᱟ ᱚᱲᱟᱜ ᱨᱮ᱾ ᱦᱮᱸ ᱵᱟᱵᱟ ᱟᱨ ᱟᱭᱳ ᱜᱮ ᱦᱟᱜ ᱚᱲᱟᱜ ᱨᱮᱠᱤᱱ ᱛᱟᱦᱮᱱᱟ ᱵᱟᱨ ᱦᱚᱲ ᱥᱩᱢᱩᱝ ᱜᱮ ᱟᱨ ᱟᱹᱞᱤᱧ ᱵᱟᱱᱟᱨ ᱵᱚᱭᱦᱟ ᱜᱮᱛᱚ ᱦᱟᱜ ᱵᱟᱭᱨᱮ ᱛᱮ ᱦᱮᱱᱟᱜ ᱠᱟᱫ ᱞᱤᱧᱟᱹ᱾ ᱦᱮᱸ ᱤᱧ ᱦᱚᱸᱧ ᱚᱞᱚᱜ ᱯᱟᱲᱦᱟᱜ ᱠᱟᱱᱛᱮ ᱵᱟᱭᱨᱮ ᱨᱮᱜᱤᱧ ᱛᱟᱦᱮᱸᱱ ᱠᱟᱱᱟ᱾ ᱚᱲᱟᱜ ᱨᱮᱫᱚ ᱚᱱᱠᱟ ᱫᱚ ᱵᱟᱹᱧ ᱛᱟᱦᱮᱱ ᱜᱮᱭᱟ᱾
ᱦᱩᱸ᱾
ᱟᱨ ᱦᱟᱲᱟᱢ ᱵᱩᱲᱦᱤ ᱦᱚᱸ ᱦᱮᱱᱟᱜ ᱠᱤᱱᱟ ᱩᱱᱠᱤᱱ ᱦᱚᱸ ᱠᱟᱹᱴᱤᱡ ᱠᱤᱱ ᱞᱟᱸᱜᱟ ᱧᱚᱜ ᱠᱟᱱᱟ ᱛᱚ ᱚᱱᱟᱛᱮ ᱟᱭᱳ ᱫᱚ ᱚᱠᱟ ᱥᱮᱱ ᱦᱚᱸ ᱵᱟᱭ ᱥᱮᱱ ᱫᱟᱲᱮᱭᱟᱜ ᱠᱟᱱᱟ ᱵᱟᱵᱟ ᱠᱚᱜᱮ ᱚᱲᱟᱜ ᱠᱚᱨᱮᱱᱟᱜ ᱦᱮᱸ ᱠᱟᱢ ᱠᱟᱡ ᱠᱚ ᱧᱮᱞ ᱮᱫᱟ ᱟᱨ ᱵᱟᱦᱨᱮ ᱠᱚᱫᱚ ᱥᱮᱱᱚᱜ ᱠᱟᱱᱟ ᱩᱱᱤ ᱜᱮ᱾ ᱢᱤᱫ ᱦᱚᱲ ᱫᱚ ᱚᱲᱟᱜ ᱨᱮ ᱥᱟᱨᱟ ᱜᱷᱟᱹᱲᱤᱡ ᱛᱟᱸᱦᱮ ᱦᱩᱭᱩᱜ ᱠᱟᱱᱟ ᱛᱚ᱾ ᱟᱫᱚ ᱚᱱᱟ ᱠᱷᱟᱹᱛᱤᱨ ᱛᱮ ᱟᱞᱮ ᱫᱚ ᱰᱟᱹᱝᱨᱤ ᱠᱚ ᱢᱮᱨᱚᱢ ᱠᱚ ᱚᱱᱠᱟ ᱥᱟᱸᱜᱮ ᱧᱚᱜ ᱫᱚ ᱵᱟᱞᱮ ᱫᱚᱦᱚ ᱠᱟᱣᱱᱟ᱾ ᱰᱟᱹᱝᱨᱤ ᱠᱚ ᱢᱮᱨᱚᱢ ᱠᱚ ᱦᱮᱸ ᱰᱟᱹᱝᱨᱤ ᱠᱚ ᱢᱮᱨᱚᱢ ᱩᱱᱠᱩ ᱥᱟᱸᱜᱮ ᱧᱚᱜ ᱮᱢ ᱫᱚᱦᱚ ᱠᱚ ᱞᱮᱠᱷᱟᱱ ᱫᱚ ᱩᱱᱠᱩ ᱜᱩᱯᱤ ᱥᱮᱱ ᱦᱩᱭᱩᱜ ᱛᱟᱢᱟ ᱫᱤᱱᱟᱹᱢ ᱦᱤᱞᱳᱜ ᱜᱮ ᱜᱩᱯᱤ ᱤᱫᱤ ᱠᱚ ᱦᱩᱭᱩᱜ ᱛᱟᱢᱟ ᱟᱞᱮ ᱦᱚᱸ ᱟᱹᱛᱩ ᱨᱮᱫᱚ ᱟᱹᱰᱤᱜᱟᱱ ᱜᱟᱱ ᱠᱚ ᱫᱚᱦᱚ ᱟᱠᱟᱫ ᱠᱚᱛᱮ ᱦᱮᱸ ᱟᱹᱰᱤ ᱰᱷᱮᱨ ᱰᱷᱮᱨ ᱦᱚᱲ ᱰᱟᱝᱨᱤ ᱰᱟᱝᱨᱤ ᱠᱚ ᱢᱮᱨᱚᱢ ᱠᱚᱠᱚ ᱫᱚᱦᱚ ᱠᱟᱱᱛᱮ ᱩᱱᱠᱩ ᱫᱚ ᱟᱫᱚ ᱥᱮᱛᱟᱜ ᱥᱮᱛᱟᱜ ᱠᱷᱟᱱ ᱜᱮᱥᱮ ᱜᱩᱯᱤ ᱠᱚ ᱪᱟᱞᱟᱜᱼᱟ ᱦᱮᱸ ᱾ ᱟᱫᱚ ᱦᱚᱲ ᱦᱚᱸᱠᱚ ᱥᱟᱸᱜᱮ ᱜᱮᱭᱟ ᱟᱫᱚ ᱟᱞᱮ ᱚᱲᱟᱜ ᱨᱮᱫᱚ ᱚᱱᱠᱟ ᱦᱚᱲ ᱦᱚᱸ ᱵᱟᱹᱱᱩᱜ ᱠᱟᱫ ᱞᱮᱭᱟ ᱾ ᱚᱱᱟᱛᱮ ᱚᱱᱠᱟ ᱞᱮᱠᱟ ᱫᱚ ᱵᱟᱝ ᱫᱚᱦᱚ ᱦᱩᱭ ᱠᱟᱱᱟ ᱾
ᱰᱟᱝᱨᱤ ᱠᱟᱲᱟ ᱫᱚ ᱫᱚᱦᱚ ᱠᱚᱫᱚ ᱵᱷᱟᱜᱤ ᱜᱮᱭᱟ, ᱫᱚ ᱵᱟᱝ ᱦᱩᱭᱩᱜ ᱠᱟᱱᱟ ᱡᱮ ᱢᱟᱱᱮ ᱠᱳᱱᱳ ᱚᱵᱷᱟᱵ ᱴᱚᱵᱷᱟᱵ ᱡᱮ ᱢᱟᱱᱮ ᱯᱚᱭᱥᱟ ᱢᱚᱭᱥᱟ ᱨᱮᱱᱟᱜ ᱡᱟᱨᱩᱶᱟ ᱫᱚ ᱚᱜ ᱢᱟᱱᱮ ᱢᱟᱱᱮ ᱫᱚᱨᱠᱟᱨᱟ ᱛᱚᱠᱷᱚᱱ ᱫᱚ ᱰᱟᱹᱝᱨᱤ ᱠᱟᱰᱟ ᱟᱹᱫᱤᱱ ᱛᱮᱜᱮ ᱛᱚ ᱯᱚᱭᱥᱟ ᱫᱚ ᱧᱟᱢᱚᱜ ᱜᱮᱭᱟ ᱾ ᱟᱨ ᱡᱚᱱ ᱰᱟ. ᱝᱨᱤ ᱠᱟᱬᱟ ᱠᱚᱫᱚ ᱟᱹᱥᱩᱞ ᱫᱚ ᱵᱷᱟᱜᱤ ᱜᱮᱭᱟ ᱾ ᱰᱟᱹᱝᱨᱤ, ᱠᱟᱬᱟ, ᱢᱮᱨᱚᱢ ᱠᱚᱫᱚ ᱛᱟᱯᱚᱨᱮ ᱥᱩᱠᱨᱤ ᱠᱚᱫᱚ ᱩᱱᱠᱩ ᱫᱚ ᱟᱥᱩᱞ ᱫᱚ ᱵᱷᱟᱜᱤ ᱜᱮᱭᱟ ᱾ ᱟᱞᱮ ᱥᱮᱫ ᱫᱚ ᱠᱚ ᱠᱚ ᱟᱥᱩᱞ ᱠᱟᱜ ᱛᱚ᱾ ᱦᱩᱸ ᱦᱩᱸ
ᱟᱫᱚ ᱵᱷᱟᱹᱜᱤ ᱫᱚ ᱵᱷᱟᱜᱮ ᱜᱮᱭᱟ ᱟᱫᱚ ᱢᱮᱱᱠᱷᱟᱱ ᱚᱱᱟ ᱩᱱᱠᱩ ᱛᱟᱭᱱᱚᱢ ᱨᱮ ᱦᱮᱸ ᱰᱟᱝᱨᱤ ᱛᱟᱭᱱᱚᱢ ᱨᱮ ᱢᱤᱫ ᱦᱚᱲ ᱛᱟᱦᱮᱸ ᱠᱚᱜ ᱦᱩᱭᱩᱜᱼᱟ, ᱵᱟᱠᱷᱟᱱ ᱢᱮᱨᱚᱢ ᱠᱚᱠᱚ ᱛᱟᱦᱮᱸ ᱠᱟᱱᱟ ᱢᱮᱨᱚᱢ ᱛᱟᱭᱱᱚᱢ ᱨᱮ ᱢᱤᱫ ᱦᱚᱲ ᱛᱟᱦᱮᱸ ᱦᱩᱭᱩᱜᱼᱟ ᱢᱟᱱᱮ ᱩᱱᱠᱩ ᱜᱩᱯᱤ ᱢᱮᱨᱚᱢ ᱢᱤᱫ ᱦᱚᱲ ᱮ ᱜᱩᱯᱤ ᱠᱚᱣᱟᱭ, ᱰᱟᱹᱝᱨᱤ ᱢᱤᱫ ᱦᱚᱲ ᱮ ᱜᱩᱯᱤ ᱠᱚᱣᱟᱭ ᱦᱮᱸ᱾
ᱦᱚᱭ ᱾
ᱩᱱᱠᱩ ᱞᱟᱹᱜᱤᱫ ᱛᱟᱦᱮᱸ ᱦᱩᱭᱩᱜᱼᱟ ᱮᱴᱟᱜᱟᱜ ᱠᱟᱹᱢᱤ ᱠᱚᱫᱚ ᱵᱟᱢ ᱫᱟᱲᱮᱭᱟᱜᱼᱟ ᱟᱢ ᱾ ᱩᱱᱠᱩ ᱫᱤᱱᱮᱢ ᱦᱤᱞᱚᱜ ᱜᱮ ᱦᱮ ᱟᱹᱛᱤᱧ ᱤᱫᱤ ᱠᱚ ᱦᱩᱭᱩᱜ ᱛᱟᱢᱟ ᱾ ᱟᱫᱚ ᱟᱞᱮ ᱫᱚ ᱚᱱᱠᱟ ᱦᱚᱲ ᱦᱚᱸ ᱵᱟᱹᱱᱩᱜ ᱠᱟᱜ ᱞᱮᱭᱟ ᱛᱚ ᱟᱹᱞᱤᱧ ᱦᱚᱸ ᱵᱟᱱᱟᱨ ᱵᱚᱭᱦᱟ ᱜᱮ ᱚᱲᱟᱜ ᱨᱮᱦᱚᱸ ᱵᱟᱹᱞᱤᱧ ᱛᱟᱦᱮᱱ ᱠᱟᱱᱟ᱾ ᱚᱱᱟᱛᱮ ᱵᱟᱝ ᱫᱚᱦᱚ ᱦᱩᱭᱩᱜ ᱠᱟᱱᱟ ᱵᱟᱠᱷᱟᱱ ᱫᱚᱦᱚ ᱞᱮᱠᱷᱟᱱ ᱢᱟᱛᱚ ᱟᱹᱰᱤ ᱜᱮ ᱵᱷᱟᱹᱜᱤ ᱠᱚᱜᱼᱟ ᱾ ᱱᱚᱜᱼᱚᱭ ᱡᱟᱦᱟᱸ ᱨᱩᱶᱟᱹ ᱦᱟᱹᱥᱩ ᱠᱚ ᱯᱟᱲᱟᱣ ᱜᱚᱫ ᱮᱱᱟ ᱦᱮᱸ ᱡᱩᱫᱤ ᱚᱱᱠᱟ ᱴᱟᱠᱟ ᱯᱚᱭᱥᱟ ᱠᱚ ᱵᱟᱝ ᱛᱟᱦᱮᱱ ᱛᱟᱢᱟ ᱢᱤᱫᱴᱟᱝ ᱜᱟᱱ ᱟᱠᱷᱨᱤᱧ ᱞᱮᱠᱷᱟᱱ ᱫᱚ ᱚᱱᱟᱛᱮ ᱨᱩᱣᱟᱹ ᱠᱷᱚᱱ ᱮᱢ ᱯᱷᱟᱨᱪᱟᱜᱼᱟ ᱾
ᱦᱮᱸ ᱟᱫᱚ ᱰᱟᱝᱨᱤ, ᱠᱟᱰᱟ ᱦᱮᱸ ᱦᱮᱸ
ᱱᱤᱛᱚᱜ ᱫᱚ ᱢᱟᱱᱮ ᱜᱩᱯᱤ ᱡᱟᱭᱜᱟ ᱫᱚ ᱢᱮᱱᱟᱜ ᱟᱠᱟᱫ ᱜᱮᱭᱟ ᱾ ᱱᱚ ᱚᱭ ᱛᱚ ᱟᱞᱮ ᱫᱚ ᱰᱟᱹᱦᱤ ᱰᱩᱝᱨᱤ ᱠᱚ ᱵᱤᱨ ᱠᱚ ᱚᱱᱠᱟ ᱠᱚ ᱢᱮᱱᱟᱜ ᱜᱮᱭᱟ ᱛᱚ ᱾ ᱚᱱᱟ ᱠᱚᱨᱮ ᱫᱚ ᱟᱢ ᱟᱹᱛᱤᱧ ᱫᱟᱲᱮᱭᱟᱠᱚ ᱜᱮᱭᱟᱸ ᱟᱹᱛᱤᱧ ᱞᱮᱠᱟᱱ ᱡᱟᱭᱜᱟ ᱠᱚᱫᱚ ᱢᱮᱱᱟᱜ ᱜᱮᱭᱟ ᱾ ᱟᱜ ᱜᱮᱭᱟ ᱰᱟᱝᱨᱤ ᱜᱩᱯᱤ ᱠᱚ ᱞᱮᱠᱟᱱᱟᱜ ᱡᱟᱭᱜᱟ ᱫᱚ ᱢᱮᱱᱠᱷᱟᱱ ᱟᱞᱮ ᱜᱮ ᱦᱟᱸᱜ ᱵᱟᱞᱮ ᱫᱚᱦᱚ ᱦᱚᱲ ᱠᱚ ᱚᱱᱠᱟ ᱞᱮ ᱠᱚᱢ ᱧᱚᱜ ᱜᱮᱛᱮ ᱾
ᱦᱮᱸ ᱟᱫᱚ ᱟᱞᱮ ᱥᱮᱫ ᱫᱚ ᱰᱟᱹᱝᱨᱤ ᱠᱟᱰᱟ ᱫᱚᱦᱚ ᱠᱟᱜ ᱜᱮᱭᱟ ᱢᱟᱱᱮ ᱡᱩᱫᱤ ᱰᱟᱝᱝᱨᱤ ᱡᱩᱫᱤ ᱢᱮᱱᱟᱜ ᱠᱚ ᱠᱷᱟᱱ ᱫᱚ ᱢᱮᱨᱚᱢ ᱦᱚᱸ ᱰᱟᱝᱨᱤ ᱦᱚ ᱢᱤᱫ ᱛᱮᱠᱚ ᱟᱲᱟᱜ ᱮᱛ ᱠᱚᱣᱟ ᱟᱨ ᱢᱮᱨᱚᱢ ᱢᱤᱫ ᱥᱟᱶᱛᱮ ᱠᱚ ᱟᱲᱟᱜ ᱠᱮᱛ ᱠᱚᱣᱟ ᱾ ᱟᱫᱚ ᱚᱱᱟ ᱫᱚ ᱢᱤᱫ ᱦᱚᱲ ᱛᱮᱜᱮ ᱫᱚ ᱦᱩᱭᱩᱜ ᱜᱮᱭᱟ ᱛᱚ ᱰᱟᱝᱨᱤ ᱠᱟᱰᱟ ᱠᱚᱫᱚ ᱾ ᱠᱟᱲᱟ ᱡᱩᱫᱤᱢ ᱫᱚᱦᱚ ᱠᱤᱱᱟ ᱠᱟᱲᱟ ᱫᱚ ᱠᱟᱹᱴᱤᱡ ᱵᱚᱫᱽᱢᱟᱥᱚᱜ ᱜᱮᱭᱟ ᱛᱚ ᱠᱟᱲᱟ ᱫᱚ᱾ ᱚᱱᱟ ᱠᱷᱟᱹᱛᱤᱨ ᱛᱮᱫᱚ ᱠᱟᱲᱟ ᱞᱟᱹᱜᱤᱫ ᱫᱚ ᱢᱟᱱᱮ ᱠᱟᱲᱟ ᱟᱞᱟᱫᱟ, ᱛᱟᱨᱯᱚᱨᱮ ᱢᱮᱨᱚᱢ ᱟᱞᱟᱫᱟ ᱫᱚ ᱵᱟᱨ ᱦᱚᱲ ᱠᱤᱱ ᱞᱟᱜᱟᱜ ᱜᱮᱭᱟ ᱾ ᱟᱫᱚ ᱟᱞᱮ ᱚᱲᱟᱜ ᱨᱮᱫᱚ ᱚᱵᱷᱟᱵᱽ ᱫᱚ ᱵᱟᱹᱱᱩᱜ ᱜᱮᱭᱟ ᱥᱚᱵ ᱢᱮᱱᱟᱜ ᱠᱚᱜᱮᱭᱟ ᱾ ᱪᱷᱚ ᱯᱟᱸᱪ ᱪᱷᱚ ᱡᱚᱱ ᱜᱟᱱ ᱫᱚᱦᱚ ᱫᱚ ᱰᱟᱝᱨᱤ ᱠᱟᱲᱟ ᱢᱮᱨᱚᱢ ᱞᱟᱹᱜᱤᱫ ᱧᱮᱞ ᱞᱟᱹᱜᱤᱫ ᱫᱚ ᱢᱟᱱᱮ ᱥᱮᱨᱚᱠᱚᱢ ᱫᱚ ᱟᱫᱚ ᱵᱟᱝ ᱫᱚᱨᱠᱟᱨ ᱜᱮᱭᱟ, ᱛᱟᱣ ᱟᱞᱮ ᱥᱮᱫ ᱫᱚ ᱟᱨᱚ ᱩᱱᱠᱩ ᱠᱚᱛᱮᱠ ᱚᱲᱟᱜ ᱦᱚᱲ ᱠᱚᱭᱮᱵ ᱥᱟᱭᱤᱴ ᱚᱲᱟᱜ ᱦᱚᱲ ᱢᱮᱨᱚᱢ ᱠᱚ ᱤᱫᱤ ᱠᱮᱫ ᱠᱚᱣᱟ ᱚᱱᱠᱟ ᱠᱟᱛᱮᱫ ᱞᱮ ᱟᱲᱟᱜᱼᱟ ᱾ ᱨᱮᱜᱮᱡ ᱠᱚᱣᱟ ᱛᱟᱦᱮ, ᱚᱱᱟ ᱨᱮᱱᱟᱜ ᱫᱚ ᱴᱮᱱᱥᱮᱱ ᱵᱟᱝ ᱛᱟᱦᱮᱸᱞᱮᱱ ᱛᱟᱦᱮ ᱡᱮ ᱢᱮᱨᱚᱢ ᱠᱚᱫᱚ ᱟᱭᱟᱜ ᱛᱤᱧ ᱨᱮᱱᱟᱜ ᱫᱚ᱾
ᱦᱚᱭ ᱟᱫᱚ ᱦᱚᱲ ᱨᱮᱱ ᱧᱮᱞ ᱠᱟᱛᱮ ᱦᱚᱸ ᱱᱤᱡᱮ ᱫᱚ ᱵᱩᱡᱷᱟᱹᱜᱼᱟ ᱱᱤᱡᱮ ᱦᱚᱸ ᱢᱚᱱᱮ ᱫᱚ ᱫᱟᱹᱲ ᱜᱮᱭᱟᱞᱮ ᱵᱟᱝ ᱟ ᱚᱲᱟᱜ ᱠᱚᱨᱮ ᱦᱚᱸ ᱡᱩᱫᱤ ᱩᱱᱟᱹᱜ ᱜᱟᱱ ᱢᱮᱨᱚᱢ ᱠᱚᱥᱮ, ᱰᱟᱝᱨᱤ ᱠᱚᱠᱚ ᱛᱟᱦᱮᱸ ᱠᱚᱜᱼᱟ ᱛᱚ ᱵᱷᱟᱹᱜᱤ ᱠᱚᱜᱼᱟ ᱾ ᱦᱸ ᱢᱮᱱᱠᱷᱟᱱ ᱪᱮᱫ ᱮᱢ ᱪᱤᱠᱤ ᱚᱲᱟᱜ ᱨᱮ ᱦᱚᱲ ᱚᱱᱠᱟ ᱰᱷᱮᱨ ᱵᱟᱹᱱᱩᱜ ᱠᱟᱜ ᱞᱮᱭᱟ ᱡᱮ ᱡᱟᱦᱟᱸᱭ ᱜᱩᱯᱤ ᱫᱟᱲᱮᱭᱟᱠᱚ ᱠᱚᱣᱟᱭ ᱢᱮᱱᱛᱮ, ᱟᱫ ᱚᱱᱟ ᱠᱷᱟᱹᱛᱤᱨ ᱛᱮ ᱵᱟᱝ ᱫᱚᱦᱚ ᱫᱟᱲᱮ ᱦᱩᱭᱩᱜ ᱠᱟᱱᱟ ᱵᱟᱠᱷᱟᱱ ᱦᱚᱲ ᱢᱤᱫᱴᱮᱱ ᱦᱚᱲ ᱠᱚ ᱫᱚᱦᱚ ᱠᱟᱣᱱᱟ ᱦᱮᱸ ᱯᱚᱱᱨᱚᱴᱤ, ᱠᱩᱲᱤᱴᱤ ᱰᱟᱝᱨᱤ, ᱢᱮᱨᱚᱢ ᱾ ᱦᱮᱸ ᱤᱱᱟᱹᱜ ᱰᱷᱮᱨ ᱰᱷᱮᱨ ᱠᱚ ᱫᱚᱦᱚ ᱠᱟᱶᱱᱟ ᱾
ᱟᱞᱮ ᱛᱚ ᱚᱱᱠᱟᱜᱮ ᱚᱱᱠᱟᱭ ᱫᱚᱦᱚ ᱠᱟᱠᱚ ᱜᱮᱭᱟ ᱯᱚᱱᱚᱨᱚ, ᱠᱩᱲᱤᱴᱤ ᱚᱠᱚᱭ ᱫᱚ ᱫᱚᱦᱚ ᱠᱟᱜ ᱪᱚ ᱠᱩᱲᱤ ᱛᱤᱨᱤᱥᱴᱤ ᱜᱟᱱ ᱚᱱᱠᱟ ᱠᱟᱛᱮ ᱫᱚᱦᱚ ᱠᱟᱜ ᱚᱱᱟ ᱢᱮᱨᱚᱢ ᱫᱚ ᱢᱮᱨᱚᱢ ᱫᱚ ᱟᱹᱰᱤ ᱩᱛᱟᱹᱨ ᱛᱮᱠᱚ ᱫᱚᱦᱚ ᱠᱟᱜ ᱠᱚᱣᱟ ᱢᱮᱨᱚᱢ, ᱯᱮᱲᱟ ᱠᱚ ᱟᱹᱰᱤ ᱩᱛᱟᱹᱨ ᱠᱟᱛᱮ ᱠᱚ ᱫᱚᱦᱚ ᱠᱟᱠᱩᱶᱟ ᱟᱫᱚ ᱜᱩᱯᱤ ᱦᱚᱲ ᱫᱚ ᱞᱮᱠᱷᱟᱱ ᱫᱚᱼᱼ ᱫᱚᱦᱚ ᱫᱚ ᱜᱟᱱ ᱜᱮᱮᱭᱟ ᱡᱩᱫᱤ ᱠᱚᱢ ᱦᱚᱲ ᱠᱚ ᱛᱟᱦᱮᱱ ᱢᱟ ᱫᱚᱦᱚ ᱫᱚᱛᱮ ᱦᱠ ᱟᱫᱚ ᱡᱩᱫᱤ ᱵᱟᱢᱼᱼ ᱡᱮ ᱫᱟᱨᱟᱭ ᱛᱮ ᱵᱤᱥᱚᱡᱡᱩᱱ ᱥᱚᱢᱵᱟᱨ ᱨᱮ ᱫᱟᱨᱟᱭ ᱠᱟᱱᱫᱚ ᱛᱟᱦᱚᱞᱮ ᱫᱚᱦᱚ ᱠᱟᱛᱮᱜ ᱜᱮ ᱵᱮᱠᱟᱨ ᱟᱫᱚ ᱥᱮᱨᱚᱠᱚᱢ ᱵᱟᱠᱚ ᱢᱚᱴᱟ ᱵᱟᱲᱟᱜᱼᱟ ᱡᱚᱢ ᱵᱟᱝ ᱮᱢ ᱠᱟᱛᱮᱫ ᱟᱨᱚ ᱛᱚᱼᱼ ᱚᱱᱟ ᱦᱚᱛᱮ ᱛᱮ ᱫᱟ‌ ᱫᱚᱼᱼ ᱡᱩᱫᱤ ᱦᱚᱲ ᱵᱟᱠᱚ ᱛᱟᱦᱮᱱ ᱢᱟ ᱛᱟᱦᱚᱞᱮ ᱫᱚᱦᱚ ᱵᱟᱝ ᱴᱷᱤᱠ ᱜᱮᱭᱟ ᱚᱱᱟ ᱫᱚ ᱢᱮᱨᱚᱢ ᱵᱟᱠᱷᱟᱱ ᱰᱟᱝᱨᱤ᱾
ᱚᱱᱟᱛᱮ ᱟᱞᱮ ᱫᱚ ᱟᱞᱮ ᱟᱛᱩ ᱨᱮᱼᱼ ᱢᱤᱫ ᱢᱤᱫᱴᱮᱱ ᱦᱚᱲ ᱠᱚ ᱫᱚᱦᱚ ᱟᱠᱟᱣᱱ ᱜᱮᱭᱟ ᱛᱚ ᱱᱚᱜᱚᱭ ᱵᱟᱨ ᱜᱮᱞ ᱜᱚᱴᱟᱝ ᱜᱟᱱ ᱢᱮᱨᱚᱢ᱾ ᱢᱤᱫ ᱦᱚᱲ ᱜᱟᱱᱮ ᱫᱚᱦᱚ ᱠᱟᱣᱱᱟ ᱩᱱᱤ ᱩᱱᱠᱩ ᱛᱟᱭᱱᱚᱢ ᱨᱮ ᱦᱮᱱᱟᱜᱼᱼ ᱠᱟᱭᱟ ᱫᱤᱱᱟᱹᱢ ᱦᱤᱞᱳᱜ ᱜᱩᱯᱤ ᱤᱫᱤᱭᱮᱫ ᱠᱚᱣᱟᱭ ᱟᱹᱜᱩ ᱨᱩᱣᱟᱹᱲᱮᱫ ᱠᱚᱣᱟᱭ, ᱦᱮᱸ ᱚᱱᱠᱟᱛᱮ ᱟᱹᱰᱤ ᱜᱟᱱ ᱠᱚ ᱯᱚᱭᱥᱟ ᱫᱚᱠᱚ ᱯᱚᱭᱥᱟᱭᱮᱫ ᱜᱮᱭᱟ᱾
ᱦᱮᱸ ᱟᱫᱚᱼᱼ ᱛᱟᱦᱮ ᱫᱚ ᱟᱯᱮᱥᱷᱮᱱ ᱫᱚ ᱦᱟᱰᱜᱟᱨ ᱠᱚᱫᱚ ᱢᱮᱨᱚᱢ ᱠᱚᱫᱚ ᱵᱟᱠᱚ ᱟᱹᱛᱠᱤᱨ ᱠᱚᱣᱟ ᱠᱚ ᱥᱮ ᱵᱟᱝ? ᱟᱞᱮᱥᱮᱫ ᱫᱚ ᱦᱟᱰᱜᱟᱨ ᱠᱚᱫᱚ ᱢᱮᱨᱚᱢ ᱠᱚᱫᱚ ᱵᱷᱟᱜᱮ ᱠᱚ ᱟᱹᱛᱠᱤᱨ ᱠᱚᱣᱟ ᱠᱚ ᱜᱮᱭᱟ ᱚᱲᱟᱜ ᱠᱚᱨᱮ ᱠᱚ ᱡᱚᱢ ᱠᱚ ᱦᱤᱡᱩᱜ ᱜᱮᱭᱟᱼᱼ ᱠᱚ ᱚᱲᱟᱜ ᱠᱷᱚᱱᱟᱜ ᱠᱚ ᱟᱹᱠᱟᱹᱜᱼᱟ ᱛᱤᱨ ᱠᱚ ᱟᱹᱜᱩᱭᱮᱫ ᱜᱮᱭᱟ ᱛᱟᱯᱚᱨᱮ ᱛᱟᱨ ᱥᱚᱸᱜᱮᱼᱼ ᱦᱮᱢ ᱦᱟᱰᱜᱟᱨ ᱡᱩᱫᱤ ᱢᱟᱱᱮ ᱵᱤᱨ ᱥᱮᱫ ᱟᱹᱛᱤᱧ ᱫᱜᱟᱜ ᱠᱚ ᱦᱟᱰᱜᱟᱨ ᱛᱮᱫᱚ ᱠᱩᱢᱵᱽᱲᱳ ᱠᱮᱫ ᱜᱮᱭᱟ᱾ ᱟᱫᱚ ᱟᱯᱮ ᱥᱮᱫ ᱫᱚ ᱦᱟᱰᱜᱟᱨ ᱠᱚᱫᱚ ᱠᱚ ᱧᱟᱢᱯᱮᱭᱟ?
ᱟᱨ ᱜᱚᱴ ᱠᱷᱚᱱ ᱫᱚ ᱢᱮᱨᱚᱢ ᱠᱚᱫᱚ ᱠᱚ ᱟᱹᱛᱠᱤᱨ ᱫᱚᱠᱚ ᱟᱹᱛᱠᱤᱨ ᱵᱟᱲᱟ ᱠᱚᱜᱮᱭᱟ ᱟᱞᱮ ᱥᱮᱱ ᱦᱚᱸ ᱦᱟᱰ ᱜᱟᱨ ᱫᱚ ᱦᱮᱱᱟᱜ ᱫᱚ ᱦᱮᱱᱟᱜ ᱠᱚᱜᱮᱭᱟ ᱟᱫᱚᱼᱼ ᱡᱟᱦᱟᱸᱭ ᱢᱮᱨᱚᱢ ᱜᱤᱯᱤ ᱠᱚᱠᱚ ᱪᱟᱞᱟᱜᱼᱟ ᱟᱹᱛᱳ ᱨᱮ ᱱᱚᱝᱠᱟᱼᱼ ᱢᱤᱫ ᱛᱮᱜᱮ ᱢᱮᱨᱚᱢ ᱫᱚᱠᱚ ᱤᱫᱤ ᱠᱚ ᱜᱮᱛᱟ ᱠᱚᱣᱟ ᱢᱤᱫ ᱴᱷᱮᱱ ᱢᱤᱫᱜ ᱛᱮᱜᱮ ᱠᱚ ᱟᱛᱤᱧ ᱠᱚᱼᱼ ᱭᱟ ᱚᱱᱟ ᱯᱩᱱ ᱢᱚᱬᱮ ᱦᱚᱲ ᱫᱚᱠᱚ ᱛᱟᱦᱮᱱ ᱜᱮᱭᱟ ᱢᱮᱨᱚᱢ ᱜᱩᱯᱤ ᱞᱟᱹᱜᱤᱫ ᱦᱮᱸ, ᱟᱫᱚ ᱮᱱᱦᱚᱸ ᱟᱫᱚ ᱟᱞᱮᱫᱚ ᱱᱚᱣᱟ ᱵᱤᱨ ᱵᱤᱨ ᱠᱚ ᱤᱫᱤ ᱠᱚᱣᱟ ᱢᱮᱨᱚᱢ ᱠᱚᱫᱚ ᱟᱹᱛᱤᱧ᱾ ᱦᱮᱸ ᱟᱫᱚ ᱵᱚᱞᱮ ᱵᱤᱨᱼᱼ ᱛᱟᱞᱟ ᱨᱮᱫᱚ ᱞᱟᱴᱟ ᱨᱮᱫᱚ ᱦᱟᱰᱜᱟᱨ ᱠᱚᱫᱚ ᱠᱚ ᱛᱟᱦᱮᱱ ᱜᱮᱭᱟ ᱢᱤᱫ ᱵᱟᱨ ᱫᱚᱠᱚ ᱚᱱᱠᱟ ᱟᱹᱛᱠᱤᱨ ᱫᱚᱠᱚ ᱟᱹᱛᱠᱤᱨ ᱠᱚ ᱜᱮᱭᱟ᱾
ᱦᱮ ᱟᱞᱮ ᱥᱮᱫ ᱫᱚ ᱟᱫᱚᱼᱼ ᱦᱮ ᱟᱞᱮ ᱥᱮᱫ ᱫᱚ ᱟᱫᱚ ᱦᱟᱰᱠᱟᱨ ᱠᱚ ᱢᱮᱨᱚᱢ ᱠᱚ ᱢᱟᱱᱮ ᱜᱩᱯᱤ ᱠᱚ ᱪᱟᱜ ᱜᱮᱭᱟ ᱛᱚ ᱛᱟᱨ ᱥᱚᱝᱜᱮ ᱫᱚᱼᱼ ᱟᱹᱜᱥᱟᱨ ᱠᱟᱹᱯᱤ ᱫᱚ ᱠᱤ ᱵᱟᱨᱟᱭ ᱜᱮᱭᱟ ᱢᱟᱱᱮᱼᱼ ᱛᱮᱫᱚ ᱵᱟᱝᱠᱷᱟᱱ ᱢᱮᱨᱚᱢ ᱠᱚᱫᱚ ᱠᱚ ᱠᱩᱢᱲᱩ ᱪᱟᱵᱟ ᱜᱮᱭᱟ ᱟᱞᱮ ᱥᱮᱫ ᱫᱚ ᱵᱤᱥᱤ ᱧᱚᱜ ᱜᱮ ᱦᱟᱰᱜᱟᱨ ᱠᱚ ᱧᱟᱢᱚᱜ ᱠᱟᱱᱟ ᱦᱟᱰᱜᱟᱨ ᱛᱟᱯᱚᱨᱮ ᱛᱩᱭᱩ ᱠᱚᱫᱚ ᱵᱤᱥᱤ ᱠᱚᱜᱮ ᱧᱟᱢᱚᱜ ᱜᱮᱭᱟ ᱟᱞᱮ ᱥᱮᱫ ᱠᱚᱫᱚ᱾
ᱟᱞᱮ ᱥᱮᱫ ᱨᱮᱦᱚᱸ ᱧᱮᱞ ᱟᱞᱮ ᱥᱮᱫ ᱨᱮᱦᱚᱸ ᱧᱮᱞ ᱫᱚᱧ ᱧᱮᱞ ᱟᱠᱟᱫ ᱠᱚ ᱱᱩᱠᱚ ᱜᱩᱯᱤ ᱠᱚ ᱫᱚ ᱦᱟᱸᱜ᱾ ᱟᱸᱜᱥᱟᱨ ᱠᱟᱹᱯᱤ ᱠᱚᱫᱚ᱾ ᱤᱫᱤ ᱛᱟᱨᱟ ᱫᱚᱠᱚ ᱤᱫᱤ ᱛᱟᱨᱟ ᱠᱟᱜ ᱜᱮᱭᱟ ᱦᱮᱸ ᱮᱱᱦᱚᱸ ᱟᱫᱚ ᱵᱤᱨ ᱞᱟᱴᱟ ᱨᱮᱛᱚᱼᱼ ᱢᱤᱫ ᱵᱟᱨ ᱚᱱᱠᱟ ᱡᱟᱦᱟᱸ ᱛᱤᱥ ᱠᱚᱨᱮ ᱫᱚᱠᱚ ᱮᱲᱮ ᱫᱚᱠᱚ ᱮᱲᱮ ᱦᱚᱪᱚᱜ ᱜᱮᱭᱟ ᱦᱟᱰᱜᱟᱨᱼᱼ ᱢᱮᱨᱚᱢ ᱠᱚ ᱟᱛᱠᱤᱨ ᱫᱚᱠᱚ ᱟᱛᱠᱤᱨ ᱠᱚᱜᱮ ᱮᱱᱦᱚᱸ ᱟᱫᱚ ᱱᱚᱜᱼᱚᱭᱼᱼ ᱧᱮᱞᱟᱢ ᱜᱚᱫ ᱞᱮᱠᱷᱟᱱᱮᱢ ᱴᱷᱤᱠ ᱜᱮᱭᱟ ᱟᱫᱚ ᱩᱱᱟᱹᱜ ᱞᱟᱜᱟ ᱛᱩᱜ ᱫᱚᱠᱚ ᱞᱟᱜᱟ ᱛᱩᱜ ᱠᱚᱜᱮᱭᱟ᱾
ᱦᱮᱸ ᱟᱫᱚ ᱱᱮᱛᱟᱨ ᱫᱚ ᱦᱟᱰᱜᱟᱨ ᱨᱮᱫᱚ ᱟᱫᱚ ᱠᱚ ᱠᱚᱢ ᱪᱟᱵᱟ ᱠᱟᱱᱟ ᱞᱟᱦᱟ ᱞᱮᱠᱟᱮᱫ ᱫᱚ ᱵᱟᱹᱱᱩᱜ ᱠᱩᱞᱤᱭᱟ᱾ ᱱᱮᱛᱟᱨ ᱫᱚ ᱩᱱᱟᱹᱜ ᱫᱚ ᱦᱟᱰᱜᱟᱨ ᱫᱚ ᱵᱟᱹᱱᱩᱜ ᱠᱚᱫᱚ᱾ ᱦᱟᱰᱜᱨ ᱦᱟᱰᱜᱟᱨ ᱵᱚᱞᱛᱮᱛᱤᱮ ᱯᱨᱟᱭ ᱵᱟᱹᱱᱩᱜ ᱠᱚᱜᱮᱭᱟ ᱱᱮᱛᱟᱨ ᱫᱚ ᱵᱤᱥᱤ ᱛᱳᱭᱳ ᱠᱚ ᱧᱟᱢ ᱵᱟᱲᱟᱜ ᱠᱟᱱ ᱜᱮᱭᱟ, ᱟᱫᱚ ᱟᱯᱮ ᱥᱮᱫ ᱫᱚ ᱦᱟᱰᱜᱟᱨ ᱦᱚᱢ ᱼᱼ
ᱵᱟᱝ ᱟᱞᱮ ᱥᱮᱱ ᱦᱚᱸ ᱢᱟᱲᱟᱝ ᱞᱮᱠᱟ ᱫᱚ ᱢᱟᱱᱮ ᱥᱮᱫᱟᱭ ᱫᱤᱱ ᱞᱮᱠᱟ ᱫᱚ ᱱᱮᱛᱟᱨᱼᱼ ᱛᱚ ᱦᱟᱰᱜᱟᱨ ᱫᱚ ᱚᱱᱠᱟ ᱞᱮᱠᱟ ᱫᱚ ᱵᱟᱠᱚ ᱧᱟᱢᱚᱜ ᱠᱟᱱᱟ ᱦᱮᱸ ᱛᱩᱭᱩ ᱜᱮᱠᱚ ᱵᱟᱨᱼᱼ ᱛᱤ ᱠᱟᱱᱟ ᱱᱩᱠᱩ ᱛᱩᱭᱩ ᱠᱚᱫᱚ ᱦᱟᱸᱜ ᱵᱟᱹᱲᱛᱤ ᱧᱚᱜ ᱜᱮᱠᱚ ᱧᱮᱞᱚᱜ ᱠᱟᱱᱟ ᱱᱤᱛᱚᱜ ᱫᱚ ᱱᱚᱜᱼᱚᱭ ᱛᱚᱼᱼ ᱵᱟᱲᱜᱮ ᱫᱷᱟᱨᱮ ᱠᱚ ᱠᱚᱨᱮ ᱦᱚᱸ ᱥᱤᱢ ᱠᱚᱠᱚ ᱟᱛᱼᱼ ᱟᱹᱛᱠᱤᱨ ᱤᱫᱤᱜ ᱠᱚᱜᱮᱭᱟ᱾ ᱦᱮᱸ ᱨᱩᱰᱟᱹ ᱦᱚᱸ ᱦᱮᱡ ᱫᱚᱠᱚ ᱦᱤᱡᱩᱜ ᱠᱟᱱ ᱜᱮᱭᱟ ᱧᱤᱫᱟᱹ ᱵᱮᱲᱟ ᱥᱤᱢ ᱠᱚᱠᱚ ᱟᱹᱛᱠᱤᱨᱚᱜ ᱠᱚᱜᱮᱭᱟ ᱢᱮᱱᱠᱷᱟᱱ ᱚᱱᱟ ᱠᱷᱚᱱ ᱦᱚᱸ ᱵᱟᱨᱛᱤ ᱫᱚᱠᱚᱼᱼ ᱛᱩᱭᱩ ᱜᱮ ᱡᱟᱹᱥᱛᱤ ᱠᱚ ᱧᱮᱞᱚᱜ ᱠᱟᱱᱟ᱾
ᱦᱮᱸ ᱦᱟᱰᱜᱟᱨ ᱫᱚ ᱟᱸᱡᱚᱢ ᱵᱟᱲᱟ ᱦᱩᱭ ᱠᱟᱱᱟ ᱦᱟᱰᱜᱟᱨ ᱫᱚ ᱢᱟᱱᱮᱼᱼ ᱵᱩᱥᱟᱹᱜ ᱜᱤᱫᱽᱨᱟᱹ ᱦᱚᱸ ᱠᱩᱢᱲᱩ ᱫᱟᱲᱮᱭᱟᱠᱚ ᱜᱮᱭᱟ ᱾ ᱟᱫᱚ ᱚᱱᱮ ᱢᱟᱨᱟᱝ ᱧᱚᱜ ᱠᱚ ᱦᱩᱭᱩᱜ ᱜᱮᱭᱟ, ᱥᱮᱛᱟ ᱞᱮᱠᱟ ᱾ ᱚᱱᱟ ᱢᱟᱨᱟᱝ ᱧᱚᱜ ᱠᱚ ᱦᱩᱭᱩᱜ ᱜᱮᱭᱟ ᱠᱚ ᱦᱟᱰᱜᱟᱨ ᱠᱚᱫᱚ ᱟᱫᱚ ᱟᱸᱡᱚᱢ ᱵᱟᱲᱟᱼᱼ ᱟᱫᱚ ᱟᱯᱮᱥᱮᱫ ᱫᱚ, ᱟᱡᱚᱢ ᱵᱟᱲᱟ ᱠᱟᱫᱟᱵᱤᱱ, ᱟᱡᱚᱢ ᱵᱟᱲᱟ ᱟᱠᱟᱜᱼᱼ ᱛᱟᱸᱦᱮᱜᱼᱟ, ᱠᱩᱢᱲᱳ ᱠᱚᱣᱟ ᱠᱚᱼᱼ
ᱦᱮᱸ ᱚᱱᱠᱟ ᱠᱟᱹᱴᱤᱡ ᱜᱤᱫᱽᱨᱟᱹ ᱫᱚ ᱠᱩᱢᱵᱽᱲᱩ, ᱮᱸ ᱟᱹᱛᱠᱤᱨ ᱦᱚᱸᱠᱚ ᱟᱹᱛᱠᱤᱨ ᱠᱚᱜᱮᱭᱟ ᱢᱮᱱᱠᱷᱟᱱ ᱟᱞᱮ ᱥᱮᱫ ᱫᱚ ᱵᱟᱠᱚ ᱟᱹᱛᱠᱼᱼ ᱟᱹᱛᱠᱤᱨ ᱵᱟᱲᱟ ᱠᱟᱜ ᱠᱚᱜᱮᱭᱟ, ᱮᱜ ᱢᱮᱱᱠᱷᱟᱱ ᱚᱱᱠᱟ ᱦᱟᱰᱜᱟᱨ ᱡᱩᱫᱤ ᱠᱷᱟᱡ